ᱦᱮᱞᱳ ᱦᱮᱞᱳ ᱜᱚᱝᱠᱮ ᱟᱸᱡᱚᱢᱫᱟᱵᱮᱱ
ᱦᱮᱞᱳ
ᱦᱳᱭ ᱜᱚᱝᱠᱮ ᱡᱚᱦᱟᱨ ᱜᱮ
ᱡᱚᱦᱟᱨ ᱜᱮ ᱡᱚᱦᱟᱨ ᱟᱫᱚ ᱟᱸᱡᱚᱢ ᱪᱮᱫ
ᱦᱮᱸ ᱟᱸᱡᱚᱢᱚᱜ ᱠᱟᱱ ᱜᱮᱭᱟ ᱟᱵᱮᱱᱟᱜ ᱦᱚᱸ ᱱᱤᱛ ᱫᱚ ᱱᱟᱯᱟᱭ ᱵᱟᱲᱟ ᱜᱮᱭᱟᱵᱮᱱ ᱥᱮ
ᱦᱮᱸ ᱱᱟᱯᱟᱭ ᱵᱟᱲᱟ ᱜᱮ
ᱚ ᱦᱮᱸ ᱛᱚ ᱦᱮᱸ ᱟᱹᱞᱤᱧ ᱫᱚᱦᱚᱸ ᱱᱟᱯᱟᱭ ᱵᱟᱲᱟ ᱜᱮ
ᱦᱮᱸ
ᱟᱨ ᱡᱚᱢ ᱠᱚᱫᱚ ᱦᱩᱭ ᱵᱟᱲᱟᱭᱮᱱᱟ ᱥᱣᱨᱤ
ᱦᱮᱸ ᱡᱚᱢ ᱠᱚ ᱫᱚ ᱦᱩᱭ ᱵᱟᱲᱟᱭᱨᱱᱟ
ᱦᱩᱸ
ᱟᱵᱮᱱ ᱵᱮᱱ ᱡᱚᱢ ᱠᱮᱫᱼᱟ ᱥᱮ ᱟᱹᱣᱨᱤ
ᱦᱮᱸ ᱟᱞᱮ ᱥᱮᱫ ᱦᱚᱸ ᱡᱚᱢ ᱵᱟᱲᱟ ᱫᱚ ᱦᱩᱭ ᱟᱠᱟᱱ ᱜᱮᱭᱟ ᱟᱞᱮ ᱠᱚᱣᱟᱜ ᱦᱚᱸ
ᱦᱮᱸ
ᱟᱨ ᱟᱯᱮᱥᱮᱫ ᱫᱚ ᱛᱮᱦᱮᱧᱟᱜ ᱥᱤᱛᱩᱝ ᱠᱚᱫᱚ ᱪᱮᱫ ᱞᱮᱠᱟ
ᱛᱮᱦᱮᱧ ᱢᱟ ᱥᱤᱛᱩᱝ ᱜᱮ ᱵᱟᱹᱱᱩᱜ ᱦ ᱨᱤᱢᱤᱞ ᱟᱵᱚᱦᱟᱣᱟ ᱠᱟᱱᱟ ᱥᱮ ᱵᱟᱹᱱᱩᱜᱼᱟ
ᱟᱞᱮ ᱥᱮᱫ ᱫᱚ ᱛᱮᱦᱮᱧ ᱫᱚᱭ ᱥᱤᱛᱩᱝ ᱟᱠᱟᱫ ᱜᱮᱭᱟ ᱥᱮᱛᱟᱜ ᱜᱷᱟᱹᱲᱤᱡ ᱫᱚ ᱵᱟᱭ ᱥᱤᱛᱩᱝ ᱞᱮᱫᱼᱟᱭ ᱛᱚᱵᱮ ᱱᱤᱛᱚᱜ ᱫᱚ ᱵᱷᱟᱜᱤ ᱜᱮ ᱥᱤᱛᱩᱝ ᱮᱢᱟᱜ ᱠᱟᱱᱟᱭ ᱛᱟᱦᱚᱞᱮ ᱮᱨ ᱟᱯᱷᱚᱨ ᱠᱚᱫᱚ ᱛᱟᱦᱚᱞᱮ ᱫᱟᱜ ᱵᱟᱲᱟ ᱠᱚᱫᱚ ᱦᱩᱭ ᱵᱟᱲᱟ ᱠᱟᱱᱟ ᱥᱮ ᱵᱟᱝ ᱟᱯᱮᱥᱮᱫ ᱫᱚ
ᱦᱮᱸ ᱢᱤᱫ ᱵᱟᱨ ᱫᱷᱟᱣ ᱚᱱᱠᱟ ᱥᱮᱨᱢᱟ ᱡᱟᱹᱲᱤ ᱦᱩᱭ ᱟᱠᱟᱱᱟ
ᱦᱩᱸ
ᱠᱚᱢ
ᱠᱚᱢ ᱢᱟᱪᱷᱟ ᱜᱮ
ᱦᱳᱭ
ᱦᱮᱸ ᱛᱟᱦᱞᱮ ᱮᱨᱼᱟᱯᱷᱚᱨ ᱠᱚᱨᱮᱱᱟᱜ ᱠᱟᱹᱢᱤ ᱠᱚᱫᱚ ᱛᱤᱱᱟᱹᱜ ᱥᱟᱺᱜᱤᱧ ᱦᱩᱭ ᱵᱟᱲᱟᱭᱮᱱ ᱛᱟᱯᱮᱭᱟ ᱟᱯᱮ ᱫᱤᱥᱚᱢ ᱥᱮᱫ ᱫᱚ
ᱮᱠᱷᱚᱱᱚ ᱫᱮᱨᱤ ᱜᱮᱭᱟ ᱵᱟᱝ ᱦᱩᱭ ᱟᱠᱟᱱᱟ ᱠᱟᱹᱢᱤ ᱱᱤᱛ ᱫᱷᱟᱹᱵᱤᱡ ᱛᱮ
ᱚ ᱱᱤᱛ ᱦᱟᱹᱵᱤᱡ ᱛᱮ ᱟᱯᱮ ᱥᱮᱫ ᱫᱚ ᱮᱦᱚᱵ ᱜᱮ ᱟᱹᱣᱨᱤ ᱮᱦᱚᱵᱚᱜᱼᱟ
ᱟᱹᱣᱨᱤ ᱮᱦᱚᱵᱚᱜᱼᱟ ᱱᱚᱜᱼᱚᱭ ᱟᱢᱵᱟᱵᱚᱛᱤ ᱠᱚ ᱢᱟᱱᱟᱣ ᱦᱩᱭᱱᱟ ᱛᱚ ᱱᱚᱣᱟ ᱟᱫᱚ ᱠᱚ ᱮᱛᱚᱦᱚᱵᱟ
ᱟᱞᱮ ᱥᱮᱫ ᱫᱚ ᱮᱦᱚᱵ ᱦᱩᱭ ᱠᱟᱱᱟ ᱦᱮᱸ ᱦᱩᱭ ᱵᱟᱲᱟ ᱟᱠᱟᱱ ᱜᱮᱭᱟ ᱦᱩᱭ ᱢᱮᱱ ᱛᱮᱫᱚ ᱱᱚᱛᱮ ᱫᱚ ᱡᱮᱛᱮ ᱮᱨ ᱟᱯᱷᱚᱨ ᱠᱚᱫᱚ ᱥᱟᱹᱛ ᱟᱠᱟᱱᱟ ᱮᱨ ᱯᱚᱨᱮᱼᱼ ᱢᱤᱜ ᱵᱟᱨ ᱦᱚᱲᱟᱜ ᱠᱚᱫᱚ ᱜᱟᱱ ᱦᱚᱸ ᱜᱟᱱ ᱟᱠᱟᱱ ᱜᱮᱭᱟ ᱤᱱᱠᱟ ᱫᱚ᱾ ᱩᱸ ᱞᱟᱹᱴᱩ ᱫᱟᱜ ᱯᱟᱲᱟᱣ ᱞᱮᱱ ᱠᱷᱟᱡ ᱜᱮᱼᱼ ᱦᱮᱸ ᱟᱫᱚ ᱱᱟᱦᱟᱸᱜ ᱮᱠᱮ ᱫᱚ ᱮᱠᱟᱞ ᱫᱚ ᱱᱟᱦᱟᱸᱜ ᱠᱚ ᱫᱷᱩᱨᱟᱹᱣ ᱩᱛᱟᱹᱨ ᱨᱮᱱ ᱜᱮ᱾
ᱦᱚᱸ᱾
ᱩᱸ ᱱᱚᱛᱮ ᱫᱚ ᱞᱟᱦᱟ ᱠᱷᱚᱡ ᱜᱮ ᱮᱠᱴᱩ ᱞᱟᱴ ᱞᱟᱴᱩ ᱢᱟᱪᱷᱟ ᱫᱟᱜ ᱵᱟᱲᱟ ᱦᱟᱠᱟᱫ ᱛᱮᱫᱚᱭ ᱡᱚᱛᱚ ᱦᱚᱲ ᱜᱮᱠᱚ ᱢᱮᱱ ᱫᱟ ᱯᱚᱨᱮ ᱟᱨ ᱠᱤᱼᱼ ᱵᱟᱝ ᱦᱩᱭᱩᱜ ᱞᱟᱹᱜᱤᱫᱚᱜ-ᱟ ᱥᱮ ᱩᱱ ᱫᱚ ᱢᱟᱱᱮ ᱮᱨ ᱞᱟᱹᱜᱤᱫᱼᱼ ᱦᱟᱥᱟ ᱠᱚ ᱴᱷᱤᱠᱼᱴᱷᱟᱠ ᱵᱟᱝ ᱨᱚᱦᱚᱲ ᱞᱮᱱᱠᱷᱟᱡ ᱩᱱ ᱫᱚᱼᱼ ᱚᱸᱥᱩᱵᱤᱫᱟ ᱵᱟᱝ ᱦᱩᱭᱩᱜ-ᱟ ᱚᱱᱟ ᱠᱷᱟᱹᱛᱤᱨ ᱛᱮᱦᱚᱸ᱾ ᱛᱚᱵᱮ ᱟᱵᱮᱱ ᱫᱚ ᱵᱩᱨᱩ ᱫᱤᱥᱚᱢ ᱵᱮᱱ ᱯᱟᱲᱟᱜ ᱠᱟᱱᱟ ᱥᱮ ᱢᱟᱴᱷ ᱫᱤᱥᱚᱢ ᱥᱮ ᱵᱟᱡᱟᱨ ᱫᱤᱥᱚᱢ ᱪᱮᱜ ᱞᱮᱠᱟ? ᱟᱵᱮᱱ ᱟᱵᱮᱱ ᱥᱮᱱᱟᱜ ᱟᱹᱛᱩ ᱫᱤᱥᱚᱢ ᱫᱚ?
ᱟᱹᱞᱤᱧ ᱫᱚᱼᱼ ᱵᱤᱨ ᱫᱤᱥᱚᱢ ᱞᱤᱧ ᱧᱩᱨᱩᱜ ᱠᱟᱱᱟ ᱜᱷᱟᱸᱥ ᱫᱤᱥᱚᱢ ᱦᱚᱸᱞᱤᱧ ᱧᱩᱨᱩᱜ ᱜᱮᱭᱟ, ᱥᱩᱨᱼᱼ ᱵᱤᱨ ᱦᱚᱸ ᱢᱮᱱᱟᱜ-ᱟ ᱥᱟᱢᱱᱮ ᱨᱮ ᱵᱟᱡᱟᱨ ᱦᱚᱸ ᱢᱮᱱᱟᱜ-ᱟ᱾
ᱮᱸ ᱵᱩᱨᱩᱼᱼ
ᱵᱩᱨᱩ ᱫᱤᱥᱚᱢ ᱦᱚᱸ ᱵᱟᱝ ᱞᱤᱧ ᱧᱩᱨᱩᱜ ᱠᱟᱱᱟ᱾ ᱵᱟᱱᱩᱜ-ᱟ, ᱟᱵᱤᱱ ᱚᱱᱟ ᱨᱮᱢᱟ ᱪᱮᱫᱟᱜ ᱵᱩᱨᱩ ᱫᱤᱥᱚᱢ ᱧᱩᱨᱩᱜ ᱠᱟᱱᱟ?
ᱥᱩᱨ ᱠᱚᱨᱮ ᱦᱩᱸ ᱮᱸᱻᱼᱼ ᱟᱞᱮ ᱟᱞᱮ ᱱᱚᱛᱮ ᱦᱚᱸ ᱚᱱᱠᱟ ᱜᱮ ᱟᱹᱞᱤᱧᱟᱜ ᱫᱤᱥᱚᱢ ᱦᱚᱸ ᱢᱟᱱᱮ ᱵᱟᱝ ᱵᱩᱨᱩ ᱞᱮ ᱯᱟᱲᱟᱜ ᱠᱟᱱᱟ ᱵᱟᱝ ᱵᱟᱡᱟᱨ ᱞᱮ ᱯᱟᱲᱟᱜ ᱠᱟᱱᱟ᱾ ᱟᱞᱮ ᱦᱚᱸ ᱢᱟᱡᱷᱟᱼᱢᱟᱹᱡᱷᱤ ᱨᱮᱱ ᱦᱚᱲ ᱠᱟᱱ ᱜᱮᱭᱟᱞᱮ ᱳᱭᱻ ᱵᱤᱨ ᱫᱤᱥᱚᱢ ᱜᱮ᱾
ᱟᱪᱪᱷᱚᱭ᱾
ᱨᱚᱦᱚᱭ ᱵᱤᱨ ᱠᱚᱜᱮ᱾ ᱛᱚᱵᱮ ᱟᱢᱵᱟᱵᱟᱹᱛᱤ ᱠᱚᱫᱚ ᱪᱮᱜ ᱞᱮᱠᱟ ᱢᱟᱱᱟᱣ ᱵᱟᱲᱟ ᱦᱩᱭ ᱱᱟ ᱟᱯᱮ ᱥᱮᱜ ᱫᱚ?
ᱦᱚᱸ ᱱᱚᱠᱟ‌ ᱱᱟᱯᱟᱭ ‌ᱜᱮ ᱢᱟᱱᱟᱶ ᱦᱚᱭᱼᱼ
ᱩᱸᱻ᱾
ᱟᱸᱻᱱᱮᱛᱟᱨ ᱢᱟ ᱟᱢᱵᱟᱵᱚᱛᱤ ᱯᱟᱹᱦᱤᱞ ᱞᱮᱠᱟ‌ ᱢᱟ ᱵᱟᱵᱚᱱ ᱢᱟᱱᱟᱶ ᱵᱟᱛᱟᱣᱮᱜ ᱾ ᱱᱮᱛᱟᱨ ᱢᱟ ᱡᱚᱢ ᱥᱩᱢᱩᱝ ᱜᱮ ᱠᱟᱱᱴᱷᱟᱲ ᱠᱷᱟᱹᱡᱟᱹᱲᱤ᱾
ᱮᱸᱜ ᱠᱟᱱᱴᱷᱟᱲ ᱠᱷᱟᱡᱟᱹᱲᱤ ᱢᱮᱱ ᱱᱤᱛᱚᱜ ᱢᱟ ᱠᱟᱱᱴᱷᱟᱲ ᱦᱚᱸ ᱢᱮᱱ ᱞᱮᱠᱷᱟᱡ ᱫᱚ ᱵᱟᱱᱩᱜ ᱠᱟᱫᱟ᱾ ᱦᱮᱸ ᱵᱟᱝ ᱥᱮ ᱾
ᱦᱮᱸ ᱞᱟᱦᱟ ᱛᱮ ᱞᱮᱠᱟ ᱢᱟ ᱩᱱᱟᱹᱜ ᱴᱟ ᱫᱚ ᱵᱟᱱᱩᱜ-ᱟ ᱯᱟᱹᱦᱤᱞ ᱡᱟᱦᱟᱸ ᱞᱮᱠᱟ ᱛᱟᱦᱮᱸ ᱠᱟᱱᱟ᱾
ᱚᱱᱠᱟ ᱫᱚ ᱵᱟᱱᱩᱜ ᱟᱠᱟᱫᱟ ᱟᱨ ᱥᱩᱫᱩ ᱟᱢᱵᱟᱵᱚᱛᱤ ᱢᱮᱱ ᱛᱮᱫᱚ ᱵᱟᱝ᱾ ᱢᱟᱱᱮ ᱮᱴᱟᱜ ᱡᱟᱦᱟᱸ ᱟᱵᱚᱣᱟᱜ ᱤᱭᱟᱹ ᱛᱟᱵᱚᱱ ᱦᱮᱸ ᱵᱟᱝ ᱥᱮᱼᱼ ᱮᱴᱟᱜ ᱡᱟᱦᱟᱸ ᱛᱤᱱᱟᱹᱜ ᱜᱮ ᱵᱟᱦᱟ ᱥᱚᱦᱨᱟᱭ ᱡᱟᱦᱟᱸ ᱛᱤᱱᱟᱹᱜ ᱜᱮ ᱟᱵᱚᱣᱟᱜ ᱯᱟᱛᱟ ᱯᱚᱨᱚᱵᱽ ᱛᱟᱵᱚᱱᱼᱼ ᱥᱮᱫᱟᱭ ᱞᱮᱠᱟ ᱱᱟᱜ ᱫᱚ ᱚᱠᱟ ᱴᱟᱜ ᱦᱚᱸ ᱵᱟᱱᱩᱜ-ᱟ᱾
ᱵᱟᱱᱩᱜ ᱵᱟᱱᱩᱜ ᱥᱮᱫᱟᱭ ᱞᱮᱠᱟ ᱢᱟ ᱚᱠᱟ ᱴᱟᱜ ᱦᱚᱸ ᱵᱟᱱᱩᱜ-ᱟ᱾
ᱦᱮᱸ ᱚᱠᱟ ᱴᱟᱜ ᱦᱚᱸ ᱱᱤᱛᱚᱜ ᱥᱮᱫᱟᱭ ᱞᱮᱠᱟ ᱫᱚ ᱵᱟᱹᱱᱩᱜ ᱟᱠᱟᱫᱟ᱾ ᱡᱚᱛᱚ ᱠᱤᱪᱷᱩ ᱨᱮᱜᱮ ᱵᱟᱦᱟ ᱥᱚᱦᱨᱟᱭ ᱨᱮᱦᱚᱸ ᱥᱮᱫᱟᱭ ᱞᱮᱠᱟ ᱫᱚᱼᱼ ᱱᱮᱛᱟᱨ ᱫᱚ ᱥᱮᱫᱟᱭ ᱞᱮᱠᱟ ᱢᱚᱬᱮ ᱧᱤᱫᱟ ᱢᱚᱬᱮ ᱥᱤᱧᱼᱼ ᱥᱮᱜᱼᱼ ᱚᱱᱠᱟ ᱦᱟᱸᱰᱤ ᱴᱩᱠᱩᱡ ᱟᱛᱮᱜ ᱠᱚ ᱫᱟᱬᱟᱱ ᱠᱟᱱ ᱛᱟᱦᱮᱱᱟ ᱱᱤᱛᱚᱜ ᱫᱚ ᱚᱱᱟ ᱠᱚᱫᱚ ᱵᱟᱱᱩᱜ-ᱟ ᱜᱚᱴᱟᱭ ᱥᱮᱜ ᱜᱮ᱾ ᱥᱮ ᱟᱵᱮᱱ ᱥᱮᱜ ᱫᱚ ᱢᱮᱱᱟᱜ ᱟᱠᱟᱫᱟ ᱛᱚᱵᱮ ᱟᱞᱮ ᱥᱮᱡ ᱫᱚ ᱱᱤᱛᱚᱜ ᱫᱚ ᱵᱟᱱᱩᱜᱼᱼ
ᱥᱮ ᱵᱮᱱᱼᱼ ᱚᱱᱟ ᱫᱚᱭᱟ ᱵᱟᱝ, ᱩᱸ᱾
ᱦᱮᱸᱜ ᱟᱨ ᱱᱤᱛᱚᱜ ᱫᱚᱼᱼ ᱚᱸᱻ ᱛᱚ ᱟᱨᱚᱸᱻᱼᱼ ᱥᱟᱢᱱᱮ ᱥᱟᱢᱱᱮ ᱨᱮᱛᱚᱼᱼ ᱦᱮᱸ ᱢᱮᱱ ᱫᱟᱞᱤᱧ ᱥᱟᱢᱱᱮ ᱨᱮᱛᱚ ᱛᱤᱨᱤᱥᱮ ᱡᱩᱱ ᱥᱮᱴᱮᱨᱚᱜ ᱠᱟᱱᱟ᱾ ᱛᱟᱞᱮ ᱚᱱᱟ ᱢᱟᱪᱷᱟ ᱛᱮ ᱪᱮᱜ ᱞᱮᱠᱟ? ᱦᱮᱸ ᱚᱲᱟᱜ ᱠᱚᱨᱮ ᱫᱚ ᱱᱤᱛᱚᱜ ᱫᱚ ᱱᱟᱯᱟᱭ ᱵᱟᱲᱟ ᱜᱮ᱾ ᱛᱤᱨᱤᱥᱮ ᱡᱩᱱ ᱢᱮᱱᱫᱟᱞᱤᱧ ᱪᱮᱫ ᱞᱮᱠᱟ ᱢᱟᱪᱷᱟ ᱛᱮᱯᱮ ᱢᱟᱱᱟᱣᱟ ᱟᱯᱮ ᱥᱮᱫ ᱫᱚ
ᱦᱳᱭ
ᱛᱤᱨᱤᱥᱮ ᱡᱩᱱ ᱢᱮᱱᱫᱟᱞᱤᱧ ᱪᱮᱫ ᱞᱮᱠᱟ ᱢᱟᱪᱷᱟ ᱛᱮᱯᱮ ᱢᱟᱱᱟᱣᱟ ᱪᱷᱚᱴᱳ ᱟᱠᱟᱨᱻᱻ ᱵᱷᱟᱹᱞᱤ ᱢᱟᱨᱟᱝ ᱠᱟᱨ ᱛᱮᱜᱮ ᱵᱟᱝ?
ᱢᱟᱱᱟᱣ ᱜᱮᱭᱟᱞᱮ ᱟᱹᱰᱤ ᱡᱚᱢᱚᱠ ᱥᱮᱫ ᱜᱮ ᱦᱟᱸᱜ ᱢᱟᱱᱮ ᱱᱤᱛᱚ ᱛᱮᱫᱚ ᱦᱟᱸ ᱢᱟᱱᱟᱣ ᱵᱟᱝ ᱦᱩᱭᱩᱜ ᱠᱟᱱᱟ᱾
ᱚ
ᱢᱟᱱᱮ
ᱦᱩᱸ ᱦᱩᱸᱢᱟᱱᱮ ᱡᱚᱢᱚᱠ ᱥᱚᱢᱚᱠ ᱵᱷᱟᱵ ᱛᱮᱜᱮᱯᱮ ᱠᱚᱨᱟᱣᱟ᱾
ᱠᱚᱨᱟᱣ ᱫᱚᱨᱠᱟᱨ ᱠᱟᱱᱟ ᱵᱚᱸᱜᱟ ᱵᱩᱨᱩ ᱠᱟᱹᱢᱤ ᱠᱚ ᱦᱮᱡ ᱞᱮᱱᱠᱷᱟᱱ ᱚᱱᱟ ᱠᱚ ᱡᱟᱦᱟᱸ ᱫᱚ ᱢᱮᱱ ᱮᱫ ᱟᱠ ᱠᱚ ᱵᱟᱭᱤᱠ ᱨᱮᱞᱤ ᱠᱟᱹᱴᱤᱡ ᱟᱛᱳ ᱟᱛᱳ ᱜᱚᱴᱟ ᱡᱟᱛᱮ ᱟᱵᱚᱻᱻ ᱪᱷᱟᱹᱛᱤᱠ ᱠᱚᱠᱚ ᱫᱤᱥᱟᱹ ᱫᱟᱲᱮᱭᱟᱜ ᱢᱟ ᱡᱮ ᱵᱟᱝ ᱥᱟᱱᱻᱻ ᱛᱚ ᱱᱚᱼᱚᱭ ᱡᱮ ᱮᱠᱷᱚᱱ ᱡᱚᱢᱤᱛ ᱜᱮ ᱢᱮᱱᱟᱜ ᱠᱚᱜᱮᱭᱟ ᱦᱳᱭ ᱦᱳᱭ ᱦᱳᱭ
ᱵᱟᱠᱷᱟᱡ ᱮᱠᱷᱚᱱᱳ ᱟᱵᱚ ᱟᱹᱛᱩ ᱚᱲᱟᱜ ᱨᱮᱱ ᱚᱱᱮᱠᱴᱟ ᱦᱚᱲᱜᱮ ᱵᱟᱵᱚᱱᱻᱻ ᱡᱟᱦᱟᱸᱭ ᱠᱚᱠᱚ ᱥᱤᱠᱷᱱᱟᱹᱛᱚᱜ ᱠᱟᱱᱟ ᱚᱞᱚᱜ ᱯᱟᱲᱦᱟᱜ ᱛᱮ ᱩᱱᱠᱩ ᱠᱚᱜᱮ ᱠᱚ ᱵᱟᱲᱟᱭᱟ ᱩᱱᱠᱩ ᱜᱮᱠᱚ ᱫᱤᱥᱟᱹ ᱫᱚᱦᱚ ᱠᱟᱜᱼᱟ ᱢᱮᱱᱠᱷᱟᱱ ᱡᱚᱛᱚ ᱞᱮᱠᱟᱱ ᱫᱚ ᱵᱟᱠᱚᱻᱻ ᱡᱮᱢᱚᱱ ᱵᱟᱵᱟ ᱛᱚᱠᱚ ᱞᱮᱠᱟ ᱩᱱᱠᱩ ᱠᱚᱦᱚᱸ ᱩᱱᱠᱩ ᱠᱚᱫᱚ ᱚᱲᱟᱠᱚᱫᱚ ᱵᱟᱲᱟᱭ ᱨᱮᱜᱮ ᱵᱟᱝᱠᱚ ᱵᱟᱲᱟᱭᱟ ᱩᱱᱟᱹᱜ ᱩᱱ ᱫᱚ ᱥᱮ ᱠᱤᱱᱛᱩ ᱡᱻᱻ ᱡᱚᱛᱚ ᱦᱚᱲᱜ ᱜᱮ ᱵᱟᱲᱟᱭ ᱫᱚ ᱞᱟᱹᱠᱛᱤ ᱠᱟᱱ ᱛᱟᱵᱚᱱᱟ ᱵᱟᱲᱟᱭ ᱫᱚᱨᱠᱟᱨ ᱠᱟᱱ ᱛᱟᱵᱚᱱᱟ ᱦᱮᱸ ᱵᱟᱝ ᱟᱵᱚ ᱥᱟᱱᱛᱟᱲ ᱢᱟᱹᱱᱢᱤ ᱠᱚᱣᱟᱜ
ᱦᱳᱭ
ᱱᱚᱛᱮ ᱦᱚᱸ ᱢᱟᱱᱟᱣ ᱜᱮᱭᱟ ᱠᱚ ᱠᱤᱱᱛᱩ ᱚᱱᱠᱟ ᱯᱮᱭᱟ ᱯᱩᱱᱭᱟᱹᱛ ᱚᱱᱠᱟ ᱢᱟᱪᱷᱟ ᱫᱚ ᱵᱟᱝ ᱳᱭᱻᱻ ᱯᱩᱡᱟᱹ ᱯᱟᱥᱟ ᱨᱮᱱᱟᱜ ᱠᱟᱹᱢᱤ ᱠᱚᱜᱮ ᱦᱮᱸ ᱢᱟᱱᱟᱣ ᱜᱮᱭᱟ ᱠᱤᱱᱛᱩ ᱪᱷᱚᱴᱚ ᱟᱠᱟᱨ ᱛᱮ ᱩᱱᱟᱜ ᱞᱟᱹᱩ ᱚᱠᱟᱨ ᱛᱮᱫᱚ ᱵᱟᱝ ᱦᱩᱭᱩᱜᱼᱟ ᱳᱭ ᱪᱷᱳᱴᱚ ᱢᱟᱪᱷᱟ ᱜᱮ ᱦᱩᱭᱩᱜᱼᱟ ᱢᱟᱱᱮ ᱳᱭ ᱯᱩᱡᱟᱹ ᱯᱟᱥᱟ ᱨᱮᱱᱟᱜ ᱠᱟᱹᱢᱤ ᱠᱚ ᱦᱩᱭ ᱵᱟᱲᱟᱭᱱᱟ ᱢᱟᱞᱟ ᱤᱭᱟᱹ ᱠᱚ ᱡᱟᱜᱮ ᱮᱱᱮᱡ ᱥᱮᱹᱨᱮᱹᱧ ᱡᱟᱦᱟᱸᱛᱤᱤᱱᱟᱹ ᱜᱮᱠᱚ ᱦᱩᱭ ᱵᱟᱲᱟᱭᱱᱟ ᱠᱤᱪᱷᱩ ᱵᱚᱠᱛᱚᱵᱵᱚ ᱠᱚᱠᱚ ᱮᱢ ᱵᱟᱲᱟ ᱠᱮᱫᱟ ᱟᱨ ᱤᱱᱟᱹ ᱢᱟᱪᱷᱟ ᱠᱟᱛᱮᱜ ᱠᱚ ᱪᱟᱵᱟ ᱠᱮᱫᱟ ᱟᱫᱚ ᱩᱱᱟᱜ ᱞᱟᱹᱴᱩ ᱚᱠᱟᱨ ᱛᱮᱫᱚ ᱵᱟᱝ ᱦᱩᱭᱩᱜᱼᱟ ᱡᱮ ᱯᱮᱭᱟ ᱯᱩᱱᱭᱟᱹ ᱜᱚᱴᱟᱝ ᱟᱹᱛᱩ ᱨᱮᱱ ᱦᱚᱲ ᱡᱟᱣᱨᱟ ᱠᱟᱛᱮ ᱚᱱᱠᱟ ᱠᱚᱫᱚᱻᱻ ᱚᱱᱠᱟ ᱠᱚᱫᱚ ᱵᱟᱝ ᱦᱩᱭᱩᱜᱼᱟ ᱱᱚᱛᱮ ᱠᱚᱫᱚ
ᱟᱪᱪᱷᱟ ᱟᱨ ᱡᱟᱦᱟᱸ ᱞᱮᱠᱟ ᱠᱷᱮᱞᱳᱰ ᱠᱚ ᱦᱩᱭᱩᱜ ᱜᱮᱭᱟ ᱟᱹᱵᱤᱱ ᱚᱱᱟ ᱫᱷᱟᱨᱮ
ᱚᱱᱠᱟ ᱠᱚᱫᱚ ᱚᱱᱟ ᱵᱚᱞ ᱠᱷᱮᱞ ᱠᱚᱜᱮ ᱦᱮᱸ ᱚᱱᱟ ᱵᱚᱞ ᱠᱷᱮᱞ ᱠᱚᱜᱮ ᱦᱩᱭᱩᱜᱼᱟ ᱵᱚᱞ ᱠᱷᱮᱞ ᱠᱚᱫᱚ ᱦᱩᱭᱩᱜᱼᱟ ᱦᱩᱭᱩᱜ ᱜᱮᱭᱟ ᱦᱮᱸ ᱢᱟᱡᱷᱮ ᱢᱚᱫᱽᱫᱷᱮ ᱦᱩᱭᱩᱜ ᱜᱮᱭᱟ ᱡᱮ ᱥᱩᱫᱩᱻᱻ ᱨᱟᱵᱟᱝ ᱫᱤᱱ ᱜᱮ ᱦᱩᱭᱩᱜᱼᱟ ᱥᱤᱛᱩ ᱫᱚ ᱚᱱᱠᱟ ᱫᱚ ᱵᱟᱝ ᱦᱩᱭᱩᱜ ᱜᱮᱭᱟ ᱚᱱᱠᱟᱻᱻ ᱟᱹᱛᱩ ᱢᱩᱪᱟᱹᱫ ᱠᱚᱨᱮ ᱜᱮ ᱞᱟᱹᱴᱩ ᱞᱟᱹᱴᱩ ᱴᱟᱸᱲᱤ ᱢᱮᱱᱟᱜᱼᱟ ᱚᱱᱠᱟ ᱟᱹᱛᱩᱳ ᱨᱮᱱ ᱜᱮᱻᱻ ᱤᱭᱟᱹ ᱠᱟᱛᱮᱮᱫ ᱟᱫᱟᱭᱯᱟᱫᱟᱭ ᱠᱟᱛᱮᱜ ᱠᱚ ᱠᱷᱮᱞᱟ ᱠᱚᱠᱚ ᱫᱚᱦᱚᱭᱟ ᱪᱟᱬᱮ ᱪᱟᱬᱮ ᱜᱮᱠᱚ ᱫᱚᱦᱚ ᱵᱟᱲᱟᱭᱟ ᱦᱮᱸ ᱵᱚᱞ ᱠᱷᱮᱹᱞ ᱫᱚ ᱦᱩᱭ ᱵᱟᱲᱟᱜ ᱜᱮᱭᱟ ᱵᱚᱞ ᱠᱷᱮᱞ ᱢᱮᱱᱛᱮᱫᱚ ᱚᱱᱟ ᱤᱭᱟᱹ ᱠᱚᱜᱮ ᱯᱷᱩᱴᱵᱚᱞ ᱠᱚᱜᱮ ᱚᱱᱟ ᱜᱮᱠᱚ ᱫᱚᱦᱚ ᱵᱟᱲᱟᱭᱟ ᱮᱴᱟᱜ ᱠᱷᱮᱹᱞ ᱠᱚᱫᱚ ᱵᱟᱝ ᱦᱮᱸ ᱟᱞᱮ ᱱᱚᱣᱟ ᱱᱚᱭᱟ ᱟᱛᱩ ᱨᱮᱫᱚ ᱢᱟᱨᱟᱝ ᱟᱠᱟᱨ ᱛᱮᱜᱮ ᱵᱚᱞ ᱠᱷᱮᱞ ᱫᱚ ᱦᱩᱭᱩᱜᱼᱟ
ᱟᱪᱪᱷᱟ
ᱵᱚᱞ ᱠᱷᱮᱞ ᱫᱚ ᱥᱚᱵ ᱫᱤᱱ ᱜᱮ ᱦᱩᱭ ᱵᱟᱲᱟᱜ ᱜᱮᱭᱟ ᱥᱩᱫᱷᱩ ᱨᱟᱵᱟᱝ ᱫᱤᱱ ᱫᱚ ᱵᱟᱝ ᱦᱮᱸ ᱯᱨᱳᱜᱨᱟᱢ ᱫᱚ ᱦᱩᱭᱩᱜᱼᱟ ᱟᱛᱳ ᱨᱮ ᱦᱩᱭᱩᱜ ᱛᱟᱞᱮᱭᱟ ᱚᱱᱟ ᱤᱭᱟᱹ ᱥᱚᱢᱚᱭ ᱦᱳᱭᱳ ᱺ ᱛᱟᱞᱮᱭᱟ ᱢᱟᱜᱽ ᱨᱮ
ᱚ ᱟᱪᱪᱷᱟ
ᱱᱤᱛᱚᱜ ᱢᱟᱪᱷᱟ ᱫᱚ ᱵᱟᱝ ᱦᱩᱭᱩᱜ ᱛᱟᱞᱮᱭᱟ ᱢᱟᱜᱽ ᱢᱟᱜᱽ ᱨᱮ ᱦᱩᱭᱩᱜ ᱛᱟᱞᱮᱭᱟ ᱯᱟᱛᱟ ᱫᱚ ᱚᱱᱟ ᱫᱚ ᱟᱹᱛᱩᱩᱨ ᱨᱮ ᱦᱤᱡᱩᱜᱼᱟ ᱟᱨ ᱵᱟᱠᱷᱟᱡ ᱫᱚᱻᱻ ᱮᱢᱱᱤ ᱯᱟᱛᱟ ᱠᱚᱫᱚ ᱵᱟᱝ ᱦᱩᱭᱩᱜᱼᱟ ᱮᱢᱱᱤ ᱯᱟᱛᱟ ᱠᱚᱫᱚ
ᱟᱪᱪᱷᱟ
ᱟᱨ ᱚᱸᱰᱮ ᱚᱱᱟ ᱼᱼ ᱥᱩᱨ ᱨᱮᱜᱮ ᱯᱟᱲᱟᱜ ᱛᱟᱞᱮᱭᱟ ᱱᱚᱣᱟ ᱫᱤᱥᱚᱢ ᱡᱟᱦᱮᱨ ᱠᱚᱦᱚᱸ ᱚᱱᱟ ᱠᱚᱨᱮ ᱞᱮ ᱥᱮᱱ ᱵᱟᱲᱟᱜ ᱚᱱᱟ ᱠᱚ ᱦᱩᱭ ᱵᱟᱲᱟᱜᱼᱟ ᱾
ᱚᱱᱟ ᱵᱟᱦᱟ ᱠᱚᱨᱮᱜ ᱾ ᱫᱤᱥᱚᱢ ᱵᱟᱦᱟ ᱛᱟᱵᱚᱱ ᱡᱟᱦᱟᱸ ᱚᱱᱟ ᱠᱚ ᱚᱱᱟ ᱠᱚᱨᱮ ᱜᱮ ᱥᱮᱱ ᱵᱟᱲᱟ ᱠᱚ ᱦᱩᱭ ᱵᱟᱲᱟᱜᱼᱟ ᱤᱱᱠᱟᱹ ᱢᱟᱪᱷᱟᱛᱮ ᱵᱟᱠᱷᱟᱡ ᱟᱵᱚ ᱥᱟᱱᱛᱟᱲᱟᱜ ᱤᱭᱟᱹ ᱠᱚᱫᱚ ᱟᱨ ᱚᱱᱠᱟ ᱫᱚ ᱵᱟᱝ ᱦᱩᱭ ᱵᱟᱲᱟ ᱟᱠᱟᱱᱟ
ᱟᱶ
ᱟᱵᱮᱱ ᱥᱮᱫ ᱫᱚ ᱪᱮᱫ ᱠᱚ ᱯᱟᱛᱟ ᱠᱚ ᱦᱩᱭ ᱵᱟᱲᱟᱜᱼᱟ?
ᱱᱚᱜᱼᱚᱭ ᱡᱟᱦᱟᱸ ᱥᱩᱨᱚᱜ ᱠᱟᱱᱟ ᱵᱩᱨᱩ
ᱪᱮᱫ ᱵᱤᱱ ᱞᱟᱹᱭᱮᱫᱟ?
ᱯᱟᱛᱟ ᱢᱟ ᱟᱞᱮ ᱱᱚᱣᱟ ᱫᱷᱟᱨᱮ ᱯᱟᱥᱮ ᱢᱤᱫᱴᱤᱱ ᱜᱮ ᱯᱟᱛᱟ ᱦᱩᱭᱩᱜᱼᱟ ᱥᱟᱺᱜᱤᱧ ᱨᱮ ᱟᱫᱚ ᱥᱩᱨ ᱨᱮᱢᱟ ᱚᱱᱠᱟ ᱯᱟᱛᱟ ᱫᱚ ᱵᱟᱝ ᱦᱩᱭᱩᱜᱼᱟ ᱜᱮ
ᱩᱸ ᱦᱩᱸ
ᱟᱞᱮ ᱥᱩᱨᱥᱩᱯᱩᱨ ᱢᱤᱫᱴᱟ. ᱱ ᱜᱮ ᱯᱛᱟ ᱦᱩᱭᱩᱜ-ᱟ
ᱚᱸ
ᱦᱩᱸ ᱦᱩᱸ
ᱵᱩᱨᱩ ᱵᱟᱸᱜᱟ ᱦᱩᱭᱩᱜ ᱠᱟᱱᱟ ᱚᱸᱰᱮᱢ ᱪᱟᱞᱟᱣ ᱵᱟᱲᱟᱜ ᱜᱮᱭᱟ ᱥᱮ ᱵᱟᱝ?
ᱪᱮᱫ ᱵᱚᱸᱜᱟ?
ᱱᱚᱜᱼᱚᱭ ᱡᱟᱦᱟᱸ ᱠᱚ ᱵᱩᱨᱩ ᱵᱚᱸᱜᱟ
ᱵᱩᱨᱩ ᱵᱚᱸᱜᱟ ᱢᱮᱱ ᱛᱮᱫᱚ ᱟᱹᱞᱤᱧ ᱫᱚ ᱩᱱᱟᱹᱜ ᱜᱟᱱ ᱫᱚ ᱵᱟᱝᱞᱤᱧ ᱵᱩᱡᱽ ᱫᱟᱲᱮᱭᱟᱜ ᱠᱟᱱᱟ ᱚᱠᱟᱴᱟᱜ ᱵᱩᱨᱩ ᱵᱚᱸᱜᱟ ᱡᱟᱦᱟᱸ ᱫᱚ ᱫᱚᱢᱮ ᱠᱚ ᱪᱟᱞᱟᱜ ᱠᱟᱱ? ᱡᱟᱦᱟᱸ ᱫᱚ ᱫᱚᱢᱮ ᱠᱚ ᱪᱟᱞᱟᱜ ᱠᱟᱱ ᱱᱮᱭᱟ ᱱᱤᱛᱚᱜ ᱥᱚᱢᱚᱭ ᱵᱟᱝ ᱚᱱᱟ ᱵᱮᱯᱟᱨ ᱛᱮᱫᱚ ᱩᱱᱟᱹᱜ ᱜᱟᱱ ᱫᱚ ᱟᱞᱤᱧᱟᱜ ᱫᱚ ᱵᱟᱲᱟᱭ ᱵᱟᱹᱱᱩᱜᱼᱟ
ᱚᱱᱟ ᱦᱚᱭᱛᱚ ᱟᱹᱰᱤ ᱜᱮᱵᱤᱱ ᱥᱟᱺᱜᱤᱧ ᱜᱮᱭᱟ ᱚᱸᱰᱮ ᱠᱷᱚᱱ
ᱛᱚᱵᱮ ᱚᱱᱟ ᱜᱟᱱ ᱫᱚ ᱩᱱᱟᱹᱜ ᱜᱟᱱ ᱚᱱᱟ ᱨᱮᱱᱟᱜ ᱠᱷᱚᱵᱚᱨ ᱫᱚ ᱩᱱᱟᱹᱜ ᱜᱟᱱ ᱫᱚ ᱵᱟᱝᱞᱤᱧ ᱵᱟᱲᱟᱭ ᱟᱠᱟᱫᱟ ᱢᱟᱱᱮ ᱵᱟᱲᱟᱭ ᱵᱟᱹᱱᱩᱜᱼᱟ ᱚᱱᱟ ᱢᱟᱱᱮ ᱫᱚ ᱞᱮᱠᱷᱟᱡ ᱫᱚ ᱦᱩᱭᱩᱜ ᱜᱮᱭᱟ ᱱᱚᱛᱮ ᱤᱭᱟᱹ ᱥᱮᱫ ᱼᱼ
ᱟᱫᱚ ᱴᱤᱠ ᱴᱷᱟᱠ ᱜᱮ ᱞᱟᱹᱭ ᱵᱤᱱ
ᱪᱮᱜ ᱵᱤᱱ ᱞᱟᱹᱭ ᱮᱫᱟ?
ᱟᱵᱤᱱ ᱚᱱᱟ ᱥᱚᱢᱡᱽᱡ ᱴᱷᱤᱠ ᱴᱷᱟᱠ ᱜᱮ ᱦᱳᱭᱳᱜ ᱼᱼ
ᱦᱮᱸ ᱞᱟᱦᱟ ᱵᱚᱪᱷᱚᱨ ᱠᱷᱚᱡ ᱫᱚ ᱴᱷᱤᱠ ᱴᱷᱟᱠ ᱜᱮ ᱦᱩᱭᱩᱜ ᱠᱟᱱᱟ ᱾ ᱦᱮᱸ ᱯᱟᱦᱤᱞ ᱫᱚ ᱵᱟᱝ ᱦᱩᱭ ᱵᱟᱲᱟᱜ ᱠᱟᱱ ᱛᱟᱦᱮᱸᱱᱟ ᱛᱚᱵᱮ ᱞᱟᱦᱟ ᱵᱚᱪᱷᱚᱨ ᱠᱷᱚᱡ ᱫᱚᱼᱼ ᱥᱳᱚᱢᱳᱭ ᱨᱮᱜᱮ ᱫᱟᱜ ᱡᱟᱲᱤᱭᱟᱞᱮ ᱠᱟᱱᱟᱭ ᱥᱳᱢᱳᱭ ᱨᱮᱜᱮ ᱪᱟᱥ ᱟᱵᱟᱫ ᱠᱚᱦᱚᱸ ᱨᱟᱠᱟᱵ ᱠᱟᱱ ᱛᱟᱞᱮᱭᱟ ᱾ ᱚᱱᱟ ᱢᱟᱪᱷᱟ ᱛᱮᱜᱮ ᱚᱱᱟ ᱵᱩᱡᱽ ᱼᱼ ᱛᱮᱜᱮ ᱱᱤᱭᱟᱹ ᱵᱟᱨ ᱦᱚᱸ ᱚᱱᱠᱟ ᱜᱮ ᱡᱚᱛᱚ ᱦᱚᱲ ᱞᱟᱦᱟ ᱛᱮᱜᱮ ᱠᱚ ᱠᱚᱨᱟᱣ ᱠᱟᱫᱟ ᱢᱮᱱᱫᱟᱠᱚ ᱯᱚᱨᱮ ᱠᱟᱛᱮᱫ ᱫᱚ ᱦᱟᱸᱜ ᱵᱟᱭ ᱼᱼ ᱵᱟᱝ ᱡᱩᱫᱤ ᱪᱷᱟᱲᱟᱣᱟ ᱛᱚᱠᱷᱚᱱ ᱫᱚ ᱩᱱ ᱫᱚ ᱮᱨᱟᱯᱷᱚᱨ ᱵᱟᱭ ᱜᱟᱱᱚᱜ- ᱟ ᱥᱮ ᱚᱱᱟ ᱦᱚᱛᱮ ᱛᱮ ᱡᱚᱛᱚ ᱦᱚᱲᱟᱜ ᱵᱟᱠᱚ ᱠᱚᱨᱟᱣ ᱟᱠᱟᱫᱟ ᱱᱤᱛᱚᱜ ᱫᱚ ᱱᱟᱜ ᱫᱟᱜ ᱫᱚᱭ ᱫᱟᱜ ᱤᱫᱤ ᱟᱞᱮ ᱠᱟᱱ ᱜᱮᱭᱟ ᱢᱮᱱᱠᱷᱟᱱ ᱚᱱᱠᱟ ᱫᱚ ᱵᱟᱝ ᱫᱤᱱᱟᱹᱢ ᱦᱤᱞᱳᱜ ᱞᱮᱠᱟ ᱫᱚ ᱳᱭ ᱫᱤᱱᱮᱢ ᱠᱳᱱᱳ ᱦᱳᱭᱛᱳ ᱦᱚᱞᱟᱭ ᱫᱟᱜ ᱠᱮᱫᱟ ᱦᱚ ᱛᱮᱦᱮᱧ ᱫᱚ ᱦᱟᱸᱜ ᱵᱟᱭ ᱫᱟᱜᱟ ᱫᱟᱜ ᱜᱮ ᱪᱚᱝ ᱫᱷᱤᱱᱟᱹᱝ ᱠᱚᱛᱮ ᱱᱟᱦᱟᱜ ᱛᱚᱵᱮ ᱚᱱᱠᱟ ᱫᱚ ᱵᱟᱭ ᱫᱟᱜ ᱟᱞᱮ ᱠᱟᱱᱟ ᱫᱟᱜ ᱜᱮ ᱫᱟᱜ ᱫᱚ ᱚᱱᱟ ᱡᱟᱹᱯᱩᱫ ᱫᱟᱜ ᱞᱮᱠᱟ ᱜᱮ ᱟᱯᱮ ᱥᱚᱢᱳᱭ ᱫᱚ ᱢᱮᱱᱟᱜ ᱠᱟᱜ ᱜᱮᱭᱟ ᱚᱵᱚᱥᱥᱳᱭ ᱥᱚᱢᱚᱭ ᱫᱚ ᱪᱟᱵᱟᱭᱮᱱᱟ ᱚᱱᱠᱟ ᱫᱚ ᱵᱟᱝ
ᱪᱟᱥ ᱠᱚᱫᱚ ᱚᱱᱠᱟ ᱫᱚ ᱵᱟᱝ ᱳᱤ ᱚᱲᱟᱜ ᱡᱚᱢ ᱞᱮᱠᱟ ᱚᱲᱟᱜ ᱵᱟᱲᱜᱮ ᱠᱚᱨᱮᱫ ᱜᱮ ᱟᱲᱟᱜ ᱠᱚᱜᱮ ᱟᱲᱟᱜ ᱥᱟᱠᱟᱢ ᱠᱚ
ᱱᱚᱣᱟ ᱠᱚᱨᱮ ᱫᱚ ᱚᱱᱠᱟ ᱪᱟᱥ ᱫᱚ ᱵᱟᱝ ᱦᱩᱭ ᱵᱟᱲᱟᱜ ᱠᱟᱱᱟ ᱳᱭ
ᱦ
ᱚᱲᱟᱜ ᱡᱚᱢ ᱞᱮᱠᱟ ᱴᱟᱠ ᱴᱩᱠ ᱵᱮᱥᱤ ᱠᱤᱪᱷᱩ ᱫᱚ ᱵᱟᱝ ᱦᱩᱭᱩᱜ-ᱟ᱾ ᱚᱱᱟᱫᱚ ᱫᱟᱜ ᱠᱚ ᱛᱟᱦᱮᱸ ᱞᱮᱱᱠᱷᱟᱡ ᱜᱟᱰᱟ ᱠᱚ ᱛᱟᱦᱮᱸ ᱞᱮᱱᱠᱟᱱᱡ ᱦᱩᱭᱩᱜᱼᱟ ᱟᱫᱚ ᱫᱟᱜ ᱨᱮᱱᱟᱜ ᱦᱚᱸ ᱚᱱᱠᱟ ᱤᱭᱟᱹ ᱫᱚ ᱵᱟᱹᱱᱩᱜ ᱟᱥᱮ ᱚᱱᱟ ᱠᱷᱟᱹᱛᱤᱨ ᱛᱮ ᱩᱱᱟᱹᱜ ᱜᱟᱱ ᱫᱚ ᱵᱟᱝ ᱢᱟᱱᱮ ᱦᱩᱭᱩᱜ ᱠᱟᱱᱟ
ᱞᱟᱹᱭ ᱫᱟᱞᱤᱧ ᱴᱟᱭᱤᱢ ᱢᱟ ᱦᱩᱭ ᱦᱮᱡ ᱟᱠᱟᱱᱟ ᱱᱟᱜ ᱠᱷᱟᱱ
ᱦᱮᱸ
ᱢᱤᱫᱟᱝ ᱥᱮᱣᱛᱮ ᱟᱨᱚ ᱨᱚᱯᱚᱲ ᱦᱩᱭᱩᱜᱼᱟ᱾
ᱦᱳᱭ ᱦᱳᱭ ᱦᱮᱸ ᱛᱚ ᱢᱟ ᱴᱷᱤᱠᱟᱹᱱ ᱜᱮᱭᱟ ᱫᱚᱦᱚᱭ ᱵᱮᱱ ᱛᱚᱵᱮ ᱦᱮᱸ᱾
ᱦᱮᱞᱳ ᱠᱟᱱᱟ ᱟᱫᱚ ᱤᱱᱟᱹᱝ ᱥᱮᱫ ᱛᱮ ᱨᱚᱯᱚᱲ ᱦᱩᱭᱩᱜᱼᱟ᱾
ᱦᱮᱸ ᱫᱚᱦᱚᱭ ᱵᱮᱱ ᱢᱟ ᱛᱚᱵᱮ ᱫᱷᱤᱱᱟᱹᱝ ᱥᱮᱫ ᱫᱚ ᱦᱟᱜ ᱟᱨᱚ ᱡᱳᱜᱟᱡᱳᱜ ᱦᱩᱭᱩᱜᱼᱟ᱾